ᱛᱟᱯᱚᱨ ᱛᱟᱦᱚᱞᱮ ᱱᱟᱯᱟᱭ ᱜᱮᱭᱟᱵᱤᱱ ᱛᱚ?
ᱦᱮᱸ ᱜᱚᱝᱠᱮ ᱱᱤᱛ ᱫᱷᱟᱹᱵᱤᱡ ᱫᱚ ᱟᱹᱰᱤ ᱵᱮᱥ ᱜᱮ ᱢᱮᱱᱟᱜ ᱟᱠᱟᱫ ᱞᱤᱧᱟ, ᱟᱹᱵᱤᱱ ᱜᱮ ᱚᱠᱟ ᱞᱮᱠᱟ ᱦᱟᱸᱜ?
ᱟᱹᱞᱤᱧ ᱦᱚᱸ ᱢᱚᱴᱟᱢᱩᱴᱤ ᱮᱠᱷᱮᱱ ᱵᱮᱥᱜᱮ ᱢᱮᱱᱟᱜ ᱟᱠᱟᱫ ᱞᱤᱧᱟ ᱚᱠᱟ ᱞᱮᱠᱟᱞᱤᱧ ᱢᱮᱛᱟᱵᱤᱱᱟ᱾ ᱫᱚᱢᱮ ᱵᱷᱟᱹᱜᱤ ᱦᱚᱸ ᱵᱟᱝ ᱫᱚᱢᱮ ᱵᱮᱥ ᱦᱚᱸ ᱵᱟᱝ ᱚᱠᱟ ᱞᱮᱠᱟ ᱪᱚᱝ ᱢᱤᱫᱴᱮᱱ ᱡᱟᱭᱦᱳᱠ ᱢᱤᱫᱴᱮᱱ ᱢᱮᱱᱟᱜ ᱟᱠᱟᱫ ᱞᱤᱧᱟ ᱜᱮᱭᱟ᱾ ᱦᱮᱸ᱾ ᱵᱟᱲᱟᱭ ᱜᱮᱭᱟᱵᱤᱱ ᱛᱚ ᱜᱚᱢᱠᱮ ᱟᱵᱚ ᱠᱚᱲᱟ ᱜᱤᱫᱽᱨᱟᱹᱣᱟᱜ ᱫᱚ ᱦᱳᱭᱛᱚ ᱥᱩᱠᱷ ᱫᱚ ᱵᱟᱹᱱᱩᱜ ᱠᱟᱫᱟ ᱦᱮᱸ ᱵᱟᱝ?
ᱦᱩᱸ ᱦᱩᱸ᱾
ᱟᱫᱚ ᱠᱷᱟᱱ ᱚᱲᱟᱜ ᱠᱚᱨᱮ ᱡᱚᱛᱚ ᱦᱚᱲ ᱜᱮ ᱵᱮᱥ ᱵᱟᱲᱟ ᱜᱮ ᱜᱚ ᱵᱟᱵᱟ ᱛᱟᱠᱚ ᱚᱲᱟᱜ ᱜᱚᱝᱠᱮ?
ᱦᱮ ᱜᱚᱢᱠᱮ᱾ ᱱᱤᱛ ᱫᱷᱟᱤᱡ ᱫᱚ ᱦᱟᱸᱜ ᱡᱚᱛᱚ ᱥᱟᱱᱟᱢ ᱠᱚ ᱜᱮ ᱵᱮᱥ ᱵᱟᱲᱟ ᱜᱮ ᱢᱮᱱᱟᱜ ᱟᱠᱟᱫ ᱞᱮᱭᱟ᱾
ᱟᱪᱪᱷᱟ ᱟᱪᱪᱷᱟ ᱟᱪᱪᱷᱟ ᱟᱫᱚ ᱵᱮᱥ ᱵᱟᱲᱟ ᱮᱠᱫᱚᱢ ᱞᱟᱹᱠᱛᱤ ᱠᱟᱱᱟ ᱵᱟᱝ ᱠᱷᱟᱱ ᱫᱚ ᱟᱹᱞᱤᱧ ᱞᱤᱧ ᱧᱮᱞ ᱮᱫᱟ ᱵᱮᱥ ᱵᱟᱲᱟ ᱫᱚ ᱯᱳᱭᱞᱳ ᱨᱮ ᱛᱟᱯᱚᱨᱮ ᱮᱴᱟᱜ ᱠᱤᱪᱷᱩ ᱫᱚ᱾
ᱦᱳᱭ ᱦᱳᱭ ᱜᱚᱢᱠᱮ᱾
ᱟᱪᱪᱷᱟ ᱟᱹᱵᱤᱱ ᱟᱻ ᱡᱟᱦᱟᱸ ᱤᱭᱟᱹ ᱢᱟᱱᱮ ᱠᱟᱴᱟᱣ ᱠᱟᱴᱟᱣ ᱧᱚᱜ ᱟᱸᱡᱚᱢᱚᱜ ᱠᱟᱱ ᱛᱟᱵᱤᱱᱟ ᱮᱠᱴᱩ ᱟᱸᱡᱚᱢᱚᱜ ᱠᱟᱱ ᱱᱤᱭᱟᱹ ᱨᱚᱲ, ᱦᱮᱸ ᱱᱤᱛᱚᱜ ᱫᱚ ᱟᱸᱡᱚᱢᱚᱜ ᱠᱟᱱᱟ᱾
ᱦᱮᱸ ᱜᱚᱝᱠᱮ ᱛᱚ ᱟᱪᱪᱷᱟ ᱟᱪᱪᱷᱟ ᱦᱳᱭ ᱦᱳ ᱠᱟᱴᱤᱡ ᱦᱟᱸᱜ ᱫᱟᱜ ᱡᱟᱲᱤ ᱦᱩᱭᱱᱟ ᱛᱚ ᱠᱟᱹᱴᱤᱡ ᱦᱳᱭ ᱱᱮᱴ ᱦᱚᱸ ᱠᱟᱹᱴᱤᱡ ᱯᱨᱚᱵᱽᱞᱮᱢ ᱫᱟᱭ ᱱᱮᱴᱳᱣᱟᱨᱠ ᱦᱟᱸᱜ᱾
ᱴᱷᱤᱠ ᱴᱷᱤᱠ ᱴᱷᱤᱠ ᱚᱱᱟ ᱚᱱᱟ ᱫᱚ ᱜᱚᱝᱠᱮ ᱚᱱᱟ ᱫᱚ ᱥᱟᱵᱷᱟᱵᱤᱠ ᱠᱟᱱᱟ ᱟᱹᱛᱩ ᱫᱤᱥᱚᱢ ᱨᱮᱱᱟᱜ ᱵᱮᱯᱟᱨ ᱠᱟᱱᱟ᱾ ᱠᱤᱪᱷᱩ ᱜᱟᱱ ᱫᱚ ᱦᱚᱭᱛᱚ ᱥᱟᱵᱷᱟᱵᱤᱠ ᱴᱟᱣᱟᱨ ᱰᱤᱥᱴᱟᱵ ᱜᱮᱭᱟ ᱾
ᱦᱳᱭ ᱦᱳᱭ ᱜᱚᱝᱠᱮ ᱛᱟᱦᱚᱞᱮ ᱜᱚᱝᱠᱮ ᱛᱮᱦᱮᱧᱟᱜ ᱥᱟᱛᱟᱢ ᱫᱚ ᱦᱟᱸᱜ ᱟᱢ ᱜᱮ ᱞᱮᱭ ᱛᱟᱞᱟᱝ ᱢᱮ ᱪᱮᱫ ᱱᱤᱭᱟᱹ ᱞᱟᱝ ᱜᱟᱞᱚᱪᱟ?
ᱟᱜ ᱟᱪᱪᱷᱟ ᱟᱪᱪᱷᱟ ᱟᱪᱪᱷᱟ ᱦᱟ ᱦᱟ ᱥᱟᱛᱟᱢ ᱵᱟᱝ ᱾
ᱦᱳᱭ ᱦᱳᱭ᱾
ᱟᱻ ᱥᱟᱛᱟᱢ ᱫᱚ ᱜᱚᱝᱠᱮ ᱟᱹᱞᱤᱧ ᱦᱳᱣᱟᱴᱥᱮᱯ ᱞᱤᱧ ᱵᱷᱮᱡᱟ ᱟᱠᱟᱫ ᱵᱤᱱᱟ ᱟᱸᱰᱮ ᱥᱟᱛᱟᱢ ᱧᱮᱞ ᱵᱤᱱ ᱮᱱᱠᱷᱮᱱ ᱾
ᱟᱪᱪᱷᱟ ᱟᱪᱪᱷᱟ ᱦᱳᱭ ᱜᱚᱝᱠᱮ ᱦᱟᱸᱜ ᱧᱮᱞ ᱫᱩᱞᱤᱧ ᱧᱮᱞ ᱠᱟᱫ ᱜᱮᱭᱟ ᱾
ᱚᱸᱰᱮᱜᱮ ᱛᱟᱦᱮᱱ ᱵᱤᱱ ᱮᱠᱷᱟᱱ ᱚᱸᱰᱮ ᱜᱮ ᱩᱱᱤᱜᱮ ᱚᱰᱮ ᱜᱮ ᱛᱟᱦᱮᱱ ᱵᱤᱱ ᱱᱟᱜ ᱠᱷᱟᱱ ᱚᱰᱮ ᱜᱮ ᱩᱱ ᱜᱮ ᱞᱮᱭ ᱵᱤᱱ ᱟᱵᱤᱱ ᱫᱚ, ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱦᱟᱸ ᱡᱤᱭᱚᱱ ᱠᱟᱹᱦᱱᱤ ᱤᱫᱤ ᱠᱟᱛᱮᱜ᱾ ᱦᱮᱸ ᱚᱱᱟ ᱤᱫᱤ ᱠᱟᱛᱮ ᱜᱟᱞᱚᱪ ᱦᱳᱭᱳᱜᱼᱟ ᱾
ᱦᱳᱭ ᱦᱳᱭ ᱜᱚᱝᱠᱮ ᱮᱠᱫᱚᱢ ᱾
ᱦᱳᱭ ᱥᱮ ᱾
ᱦᱳᱭ ᱜᱚᱝᱠᱮ ᱮᱠᱰᱚᱢ, ᱩᱱᱤᱭᱟᱜ ᱡᱤᱭᱚᱱ ᱠᱟᱹᱦᱤᱱᱤ ᱱᱤᱭᱮ ᱜᱮᱞᱟᱝ ᱜᱟᱞᱚᱪ ᱞᱮᱜᱮ ᱦᱳᱭ ᱥᱮ ᱾
ᱦᱮᱸ ᱜᱚᱝᱠᱮ ᱟᱸᱡᱚᱢᱚᱜ ᱠᱟᱱᱟ ᱾
ᱟᱪᱪᱷᱟ ᱟᱹᱞᱤᱧ ᱮᱠᱷᱟᱱᱻ ᱟ ᱟᱵᱤᱱ ᱢᱤᱫ ᱫᱷᱟᱣ ᱠᱩᱞᱤ ᱞᱤᱧᱵᱤᱱ ᱟᱹᱞᱤᱧ ᱢᱤᱫ ᱫᱷᱟᱣᱤᱧ ᱠᱩᱞᱤ ᱵᱤᱱᱟ ᱟᱠᱷᱟᱱ ᱠᱩᱠᱞᱤ ᱚᱝᱠᱟ, ᱦᱮᱸ ᱵᱟᱝ᱾
ᱟᱪᱪᱷᱟ, ᱟᱪᱪᱷᱟ ᱾
ᱟ ᱯᱚᱨ ᱠᱚᱢ ᱯᱚᱨ ᱯᱚᱨ ᱜᱮ ᱮᱜ ᱠᱷᱟᱱ ᱦᱳᱭ ᱥᱮ᱾
ᱦᱳᱭ‌ ᱦᱳᱭ ᱜᱚᱝᱠᱮ ᱮᱠᱫᱚᱢ ᱾
ᱴᱷᱤᱠ ᱴᱷᱤᱠ ᱾ ᱟᱨ ᱚᱠᱟ ᱞᱮᱠᱟ ᱢᱮᱱᱟᱜᱼᱟ ᱟᱹᱵᱤᱱ ᱦᱚᱸ ᱚᱝᱠᱟᱜᱮ ᱞᱟᱹᱭ ᱵᱤᱱ ᱦᱮᱸ ᱥᱮ ᱪᱮᱫ?
ᱦᱳᱭ ᱦᱳᱭ ᱜᱚᱝᱠᱮ ᱮᱠᱫᱚᱢ ᱾
ᱟ ᱞᱮᱭ ᱫᱟᱞᱤᱧᱻ ᱮᱛᱚᱦᱚᱵ ᱮᱫᱟ ᱛᱟᱦᱚᱞᱮ ᱦᱮ ᱵᱟᱝ?
ᱦᱮᱸ ᱜᱚᱝᱠᱮ ᱮᱦᱚᱛᱚᱵ ᱵᱤᱱ ᱮᱠᱫᱚᱢ ᱾
ᱟᱪᱪᱷᱟ ᱜᱚᱝᱠᱮ? ᱞᱮᱭ ᱫᱟᱞᱤᱧ ᱟᱻ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱫᱚ ᱛᱤᱥ ᱦᱩᱭ ᱞᱮᱱᱟ ᱞᱮᱭᱵᱤᱱ ᱥᱮ ᱢᱟ?
ᱦᱮᱸ ᱜᱚᱝᱠᱮ, ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱫᱚ ᱯᱟᱸᱪᱮ ᱢᱮ ᱩᱱᱱᱤᱥᱥᱚ ᱯᱟᱸᱪ ᱥᱟᱞᱨᱮ ᱦᱩᱭᱞᱮᱱ ᱛᱟᱦᱮᱸᱜᱼᱟ ᱾
ᱟᱻ ᱩᱱᱱᱤᱥᱥᱚ ᱯᱟᱸᱪᱨᱮ ᱟᱻ ᱥᱟᱞᱨᱮ ᱦᱩᱭ ᱞᱮᱱᱟ ᱦᱮᱸ ᱵᱟᱝ?
ᱦᱳᱭ ᱦᱳᱭ ᱮᱠᱫᱚᱢ ᱾
ᱟᱹᱰᱤ ᱴᱷᱤᱠ ᱟᱹᱰᱤ ᱴᱷᱤᱠ ᱮᱠᱫᱚᱢ ᱟᱸ ᱡᱚᱛᱷᱟᱛ ᱵᱤᱱ ᱢᱮᱱ ᱟᱠᱟᱫᱟ ᱜᱚᱝᱠᱮ ᱟᱻ
ᱛᱟᱦᱚᱞᱮ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱟᱛᱳ ᱫᱚᱵᱤᱱ ᱵᱟᱰᱟᱭᱟ ᱥᱮ ᱵᱟᱝᱜᱮ?
ᱟᱪᱪᱷᱟ ᱾ ᱦᱳᱭᱛᱚ ᱠᱷᱟᱱ ᱫᱚᱢᱮᱴᱟᱜ ᱫᱤᱥᱟᱹ ᱫᱚ ᱵᱟᱝ ᱦᱤᱡᱩᱜ ᱠᱟᱱᱟ ᱛᱟᱹᱭ ᱨᱮᱦᱚᱸ ᱠᱷᱟᱱᱞᱤᱧ ᱞᱮᱭᱫᱟ ᱡᱩᱫᱤ ᱵᱷᱩᱞᱩᱜ ᱠᱟᱱ ᱾ ᱥᱟᱵ ᱟᱹᱞᱤᱧ ᱵᱤᱱ ᱟᱨ ᱡᱩᱫᱤ ᱴᱷᱤᱠ ᱞᱤᱧ ᱞᱮᱭᱮᱫ ᱠᱷᱟᱱ ᱛᱟᱦᱚᱞᱮ ᱴᱷᱤᱠ ᱜᱮᱭᱟ ᱾ ᱟᱹᱠᱤᱱᱟᱜ ᱡᱟᱱᱟᱢ ᱟᱹᱛᱩ ᱨᱮᱱᱟᱜ ᱧᱩᱛᱩᱢ ᱫᱚ ᱛᱟᱦᱮᱸ ᱠᱟᱱᱟ ᱡᱟᱦᱟᱸ ᱫᱚ ᱫᱟᱲᱵᱮᱥ ᱠᱚ ᱢᱮᱛᱟᱜ ᱠᱟᱱᱟ ᱡᱟᱦᱟᱸ ᱫᱚ ᱦᱳᱭᱳᱜ ᱠᱟᱱᱟ ᱟ ᱢᱚᱭᱩᱨᱵᱷᱚᱸᱡᱽ ᱡᱮᱞᱟ ᱨᱮᱱᱟᱜ ᱳᱲᱤᱥᱥᱟ ᱯᱚᱱᱚᱛ ᱨᱮ ᱦᱮᱸ ᱾ ᱟᱻ
ᱦᱳᱭ ᱦᱳᱭ ᱜᱚᱝᱠᱮ ᱮᱠᱫᱚᱢ ᱟᱹᱰᱤ ᱴᱷᱤᱠ ᱜᱤᱵᱤᱱ ᱫᱤᱥᱟᱹ ᱢᱮᱱᱟᱜ ᱛᱟᱵᱤᱱ ᱜᱮᱭᱟ ᱮᱠᱷᱚᱱᱚ ᱾
ᱟᱪᱪᱷᱟ ᱟᱪᱪᱷᱟ ᱟᱹᱞᱤᱧ ᱢᱮᱫᱴᱮᱱ ᱵᱟᱲᱟᱭ ᱨᱮᱱᱟᱜ ᱤᱪᱪᱷᱟᱹ ᱛᱟᱦᱮᱸ ᱠᱟᱱ ᱛᱟᱹᱞᱤᱧᱟ ᱜᱚᱝᱠᱮ ᱟᱨ ᱢᱮᱫᱴᱮᱱ ᱠᱚᱥᱪᱟᱱ ᱞᱤᱧ ᱠᱩᱞᱤ ᱛᱚᱨᱟᱭᱮᱜ ᱵᱤᱱᱟ ᱦᱳᱭ ᱥᱮ?
ᱦᱳᱭ ᱦᱳᱭ ᱜᱚᱝᱠᱮ ᱾
ᱟᱪᱪᱷᱟ ᱞᱟᱹᱭᱵᱤᱱ ᱥᱮ ᱯᱚᱱᱰᱤᱛ ᱨᱚᱜᱷᱩᱱᱟᱛᱷ ᱢᱩᱨᱢᱩ ᱨᱮᱱ ᱟᱯᱟᱛ ᱟᱨ ᱮᱸᱜᱟᱛᱼᱟᱜ ᱧᱩᱛᱩᱢ ᱪᱮᱫ ᱛᱟᱦᱮᱸ ᱠᱟᱱᱟ?
ᱦᱮᱸ ᱜᱚᱝᱠᱮ ᱟᱹᱰᱤ ᱢᱮᱜᱴᱟᱝ ᱡᱚᱛᱷᱟᱛ ᱠᱩᱠᱞᱤ, ᱦᱮᱸ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱟᱯ ᱯᱟᱛ‌ ᱧᱩᱛᱩᱢ ᱫᱚ ᱛᱟᱦᱮᱸ ᱠᱟᱱᱟ ᱱᱚᱱᱫᱚᱞᱟᱞ ᱢᱩᱨᱢᱩ ᱦᱳᱭ ᱥᱮ ᱟᱨ ᱮᱸᱜᱟᱛ ᱧᱩᱛᱩᱢ ᱫᱚ ᱥᱚᱞᱢᱟ ᱢᱩᱨᱢᱩ᱾
ᱮᱠᱫᱚᱢ ᱜᱚᱢᱠᱮ ᱮᱠᱫᱚᱢ ᱴᱷᱤᱠ ᱟᱹᱰᱤ ᱡᱚᱛᱷᱟᱛ ᱛᱮᱞᱟ ᱵᱤᱱ ᱮᱢ ᱠᱟᱫᱟ ᱦᱮᱸ ᱟᱨ ᱢᱤᱫᱴᱟᱝ ᱚᱱᱟ ᱥᱟᱶ ᱛᱮᱜᱮ ᱞᱤᱧ ᱠᱩᱞᱤ ᱛᱚᱨᱟᱭᱮᱫ ᱵᱤᱱᱟ᱾ ᱡᱮ ᱚᱞᱪᱤᱠᱤ ᱫᱚ ᱛᱤᱥ ᱟᱨ ᱚᱠᱚᱭᱮ ᱥᱤᱨᱡᱟᱹᱣ ᱞᱮᱫᱟ?
ᱦᱮᱸ ᱜᱚᱝᱠᱮ ᱮᱠᱫᱚᱢ ᱟᱹᱰᱤ ᱡᱚ ᱟᱹᱰᱤ ᱤᱭᱟᱹ ᱠᱩᱠᱞᱤ ᱮᱠᱫᱚᱢ ᱚᱞᱪᱤᱠᱤ ᱫᱚ ᱩᱱᱤᱥᱥᱚ ᱯᱚᱧᱪᱟᱥ ᱥᱟᱞᱨᱮ ᱯᱚᱱᱰᱤᱛ ᱨᱚᱜᱷᱩᱱᱟᱛᱷ ᱢᱩᱨᱢᱩ ᱜᱮᱭ ᱥᱤᱨᱡᱚᱱ ᱞᱮᱫ ᱛᱟᱦᱮᱸᱱᱟ ᱜᱚᱝᱠᱮ᱾
ᱵᱟᱝ ᱵᱟᱝ ᱟᱹᱰᱤ ᱢᱚᱡᱽ ᱟᱹᱰᱤ ᱢᱚᱡᱽ ᱮᱠᱫᱚᱢ ᱩᱱᱱᱤᱥᱥᱚ ᱯᱚᱪᱟᱥ ᱥᱟᱞ ᱨᱮᱜᱮ ᱯᱚᱱᱰᱤᱛ ᱨᱚᱜᱷᱩᱱᱟᱛᱷ ᱢᱩᱨᱢᱩᱭ ᱛᱮᱭᱟᱨ ᱞᱮᱫ ᱛᱟᱦᱮᱸᱫ ᱴᱷᱤᱠ᱾ ᱴᱷᱤᱠ ᱴᱷᱤᱠ ᱟᱹᱰᱤ ᱢᱚᱡᱽ᱾
ᱛᱟᱦᱚᱞᱮ ᱜᱚᱝᱠᱮ ᱯᱳᱱ ᱟᱞᱤᱧ ᱢᱤᱫᱴᱟᱝ ᱠᱩᱠᱞᱤ ᱢᱮᱱᱟᱜ ᱛᱟᱹᱞᱤᱧᱟ᱾
ᱦᱮᱸ ᱞᱟᱹᱭᱵᱤᱱ ᱢᱟ ᱜᱚᱢᱠᱮ᱾
ᱡᱟᱦᱟ ᱫᱚ ᱯᱚᱱᱰᱤᱛ ᱨᱚᱩᱜᱩᱱᱟᱛᱷ ᱢᱩᱨᱢᱩ ᱚᱠᱟ ᱵᱤᱫᱽᱫᱟᱹᱜᱟᱲ ᱨᱮᱭ ᱰᱤ ᱮᱞ ᱮᱰ ᱥᱤᱨᱯᱟᱹᱭ ᱧᱟᱢ ᱞᱮᱫ ᱛᱟᱦᱮᱸᱫᱼᱮ?
ᱟᱪᱪᱷᱟ ᱥᱤᱨᱯᱟᱹᱭ ᱧᱟᱢ ᱞᱮᱫ ᱛᱟᱦᱮᱸᱫ ᱵᱟᱝ ᱴᱷᱤᱠ᱾ ᱡᱟᱦᱟᱸ ᱥᱤᱨᱯᱟᱹ ᱫᱚᱵᱤᱱ ᱞᱟᱹᱭ ᱚᱪᱚᱭᱫᱟ ᱱᱚᱣᱟ ᱛᱮᱞᱟ ᱞᱟᱹᱭ ᱟᱹᱵᱤᱱ ᱠᱟᱱᱟᱞᱤᱧ᱾ ᱟᱹᱠᱤᱱ ᱫᱚ ᱢᱮᱱᱫᱚ ᱩᱱ ᱢᱤᱫ ᱜᱮᱥᱟᱭ ᱟᱨᱮ ᱥᱟᱭ ᱮᱭᱟᱭ ᱜᱮᱞ ᱯᱮ ᱦᱮᱸ ᱥᱟᱞ ᱨᱮ, ᱡᱟᱦᱟᱸ ᱫᱚ ᱦᱩᱭᱩᱜ ᱠᱟᱱᱟ ᱩᱛᱠᱩᱞ ᱵᱤᱫᱽᱫᱟᱹᱜᱟᱲ ᱦᱮᱸ ᱚᱱᱟ ᱩᱛᱠᱩᱞ ᱵᱤᱫᱽᱫᱟᱹᱜᱟᱲ ᱠᱷᱚᱱᱟᱜ ᱠᱤᱱᱛᱩ, ᱰᱤ ᱮᱞ ᱮᱰ ᱥᱤᱨᱯᱟᱹ ᱠᱤᱱᱛᱩᱨᱮ ᱧᱟᱢ ᱞᱮᱫ ᱛᱟᱦᱮᱸᱫ ᱦᱮᱸ ᱚᱸᱰᱮ ᱠᱚ ᱮᱢᱟᱫᱮ ᱛᱟᱦᱮᱸᱫ᱾ ᱴᱷᱤᱠᱞᱤᱧ ᱢᱮᱱᱫᱟ ᱜᱚᱢᱠᱮ?
ᱦᱮᱸ ᱜᱚᱝᱠᱮ ᱴᱷᱤᱠ ᱜᱮᱵᱤᱱ ᱢᱮᱱ ᱮᱫᱟ ᱮᱠᱫᱚᱢ ᱢᱟᱱᱮ ᱡᱤᱭᱚᱱ ᱠᱟᱹᱦᱱᱤ ᱟᱛᱮ ᱫᱚ ᱢᱟᱱᱮ ᱥᱟᱹᱨᱤᱜᱮ ᱟᱞᱟᱝᱟᱜ ᱫᱚ ᱟᱹᱰᱤ ᱜᱮ ᱢᱤᱫᱴᱟᱝ ᱱᱚᱞᱮᱡᱽ ᱢᱮᱱᱟᱜ ᱛᱟᱞᱟᱝᱟ ᱩᱱᱤᱭᱟᱜ ᱱᱤᱭᱮ ᱫᱚ ᱦᱮᱸ ᱵᱟᱝ ᱞᱟᱹᱭ ᱜᱟᱱᱚᱜ ᱚᱱᱠᱟ ᱜᱮ᱾
ᱴᱷᱤᱠ ᱴᱷᱤᱠ ᱢᱟᱱᱮ ᱢᱚᱴᱟ ᱢᱩᱴᱤ ᱱᱚᱣᱟ ᱠᱚ ᱫᱚ ᱟᱹᱞᱤᱧ ᱦᱚᱸᱞᱤᱧ ᱢᱮᱱᱟ ᱡᱮ ᱵᱟᱲᱟᱭ ᱞᱟᱹᱠᱛᱤ ᱠᱟᱱ ᱛᱟᱵᱚᱱᱟ᱾ ᱦᱮᱸ ᱥᱮ ᱵᱟᱝ?
ᱪᱮᱫᱟᱜ ᱵᱟᱝ ᱜᱚᱢᱠᱮ ᱱᱚᱣᱟ ᱫᱚ ᱵᱟᱲᱟᱭ ᱞᱟᱹᱠ ᱢᱮᱱᱟᱜᱼᱟ ᱱᱩᱭ ᱫᱚ ᱡᱟᱦᱟᱸᱭ ᱱᱩᱭ ᱜᱮ ᱟᱵᱚ ᱚᱞ ᱪᱤᱠᱤ ᱫᱚᱭ ᱥᱤᱨᱡᱚᱱ ᱟᱠᱟᱫ ᱵᱚᱱᱟ᱾ ᱵᱚᱱᱟ ᱦᱮᱸ ᱵᱟᱝ ᱱᱩᱭᱟᱜ ᱜᱮ ᱡᱩᱫᱤ ᱡᱤᱭᱚᱱ ᱠᱟᱦᱤᱱᱤ ᱵᱟᱵᱚᱱ ᱫᱤᱥᱟᱹ ᱫᱚᱦᱚᱭ ᱛᱟᱭᱟ ᱛᱟᱦᱞᱮ ᱠᱷᱟᱱ,
ᱥᱟᱹᱨᱤᱜᱮ ᱛᱚ ᱵᱟᱝ ᱜᱟᱱᱚᱜᱼᱟ ᱱᱟᱜᱟᱢ ᱜᱮᱛᱚ ᱪᱟᱵᱟᱜ ᱠᱟᱱᱟ ᱛᱟᱦᱚᱞᱮ ᱦᱮᱸ ᱵᱟᱝ?
ᱦᱳᱭ ᱦᱳᱭ, ᱛᱟᱦᱚᱞᱮ ᱜᱚᱝᱠᱮ ᱟᱨ ᱢᱤᱫᱴᱟᱝ ᱟᱹᱞᱤᱧ ᱥᱮᱫ ᱠᱷᱚᱱ ᱠᱩᱠᱞᱤ ᱢᱮᱱᱟᱜ ᱟᱠᱟᱫᱟ᱾
ᱦᱮᱸ ᱞᱟᱹᱭ ᱵᱤᱱ ᱜᱚᱢᱠᱮ ᱢᱟ᱾
ᱦᱮᱸ ᱯᱚᱱᱰᱤᱛ ᱨᱚᱜᱷᱩᱱᱟᱛᱷ ᱢᱩᱨᱢᱩ ᱫᱚ ᱪᱮᱫ ᱧᱩᱛᱩᱢ ᱛᱮ ᱵᱟᱹᱲᱛᱤ ᱠᱚ ᱩᱯᱨᱩᱢᱮ ᱛᱟᱦᱮᱸᱫᱼᱟ?
ᱟᱪᱪᱷᱟ ᱟᱪᱪᱷᱟ ᱟᱹᱞᱤᱧ ᱪᱮᱥᱴᱟᱭ ᱫᱟᱞᱤᱧ ᱞᱟᱹᱭ ᱨᱮᱱᱟᱜ ᱜᱮ ᱚᱱᱟ ᱦᱚᱸ᱾ ᱟᱨ ᱯᱚᱱᱰᱤᱛ ᱨᱚᱜᱷᱩᱱᱟᱛᱷ ᱢᱩᱨᱢᱩ ᱫᱚ ᱠᱤᱱᱛᱩ ᱜᱩᱨᱩ ᱜᱚᱢᱠᱮ ᱧᱩᱛᱩᱢ ᱛᱮᱜᱮ ᱠᱤᱱᱛᱩ ᱵᱟᱹᱲᱛᱤ ᱠᱚ ᱪᱤᱱᱦᱟᱹᱯᱮ ᱛᱟᱦᱮᱸᱫ᱾ ᱴᱷᱤᱠ ᱞᱤᱧ ᱢᱮᱱ ᱠᱟᱫᱟ ᱛᱚ?
ᱦᱮᱸ ᱦᱳᱭ ᱜᱚᱝᱠᱮ ᱮᱠᱫᱚᱢ ᱟᱹᱰᱤ ᱡᱚᱛᱷᱟᱛ ᱜᱮᱵᱤᱱ ᱞᱟᱹᱭ ᱟᱠᱟᱫᱟ ᱮᱠᱫᱚᱢ᱾
ᱴᱷᱤᱠ ᱴᱷᱤᱠ ᱜᱚᱢᱠᱮ ᱟᱹᱞᱤᱧ ᱫᱚ ᱞᱤᱧ ᱟᱨ ᱢᱤᱫᱴᱮᱱ ᱠᱩᱠᱞᱤ ᱞᱤᱧ ᱠᱩᱞᱤᱭᱮᱫ ᱵᱤᱱᱟ ᱦᱳᱭᱥᱮ᱾
ᱦᱳᱭ ᱦᱳᱭ ᱜᱚᱢᱠᱮ᱾
ᱞᱟᱹᱭ ᱫᱟᱞᱤᱧ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱟᱠᱟᱱ ᱵᱟᱨᱭᱟ ᱧᱩᱛᱩᱢᱟᱱ ᱜᱟᱭᱟᱱ ᱯᱩᱛᱷᱤ ᱨᱮᱱᱟᱜ ᱧᱩᱛᱩᱢ ᱞᱟᱹᱭ ᱵᱤᱱ ᱥᱮ ᱢᱟ?
ᱦᱮᱸ ᱜᱚᱝᱠᱮ ᱟᱹᱰᱤ ᱡᱚᱛᱷᱟᱛ ᱜᱮ ᱮᱠᱫᱚᱢ ᱱᱚᱣᱟ ᱠᱩᱠᱞᱤ ᱫᱚ᱾ ᱦᱮᱸ ᱜᱚᱝᱠᱮ ᱟᱭᱟᱜ ᱡᱟᱦᱟᱸ ᱚᱞ ᱟᱠᱟᱫ ᱵᱟᱨᱭᱟ ᱯᱩᱛᱷᱤ ᱨᱮᱭᱟᱜ ᱧᱩᱛᱩᱢ ᱫᱚ ᱦᱩᱭᱩᱜ ᱠᱟᱱᱟ ᱵᱤᱸᱫᱩ ᱪᱟᱸᱫᱟᱱ᱾ ᱟᱨ ᱠᱷᱮᱨᱣᱟᱞ ᱵᱤᱨ᱾
ᱮᱠᱫᱚᱢ ᱜᱚᱝᱠᱮ ᱮᱠᱫᱚᱢ ᱟᱹᱰᱤ ᱮᱠᱫᱚᱢ ᱜᱚᱝᱠᱮ ᱮᱠᱫᱚᱢ ᱮᱠᱫᱚᱢ ᱱᱚᱣᱟ ᱵᱤᱫᱩ ᱪᱟᱸᱫᱟᱱ ᱟᱨ ᱠᱷᱮᱨᱣᱟᱞ ᱵᱤᱨ ᱡᱟᱦᱟᱸ ᱜᱟᱭᱟᱱ ᱫᱚ ᱟᱹᱰᱤ ᱡᱳᱨ ᱢᱤᱫᱴᱟᱝ ᱯᱷᱮᱢᱟᱥ ᱜᱮᱭᱟᱱ ᱛᱟᱦᱮᱸ ᱠᱟᱱ ᱛᱟᱭᱟ ᱮᱠᱫᱚᱢ ᱥᱟᱹᱨᱤ ᱠᱟᱛᱷᱟ ᱾ ᱟᱨ ᱢᱤᱫᱴᱮᱱ ᱠᱩᱠᱞᱤ ᱚᱱᱟ ᱥᱟᱶᱛᱮ ᱜᱮᱞᱤᱧ ᱛᱚᱸᱜᱮ ᱛᱚᱨᱟᱣᱟᱜ ᱠᱟᱱᱟ ᱥᱟᱱᱛᱟᱲᱤ ᱯᱟᱹᱨᱥᱤ ᱨᱮᱱᱟᱜ ᱨᱚᱱᱚᱲ ᱛᱷᱤ ᱚᱠᱚᱭ ᱮ ᱚᱞ ᱞᱮᱫᱟ ᱟᱨ ᱚᱱᱟ ᱨᱮᱱᱟᱜ ᱧᱩᱛᱩᱢ ᱫᱚ ᱪᱮᱫ?
ᱟᱪᱪᱷᱟ ᱟᱪᱪᱷᱟ ᱦᱳᱭ ᱜᱚᱝᱠᱮ ᱮᱠᱫᱚᱢ ᱾ ᱦᱮᱸ ᱥᱟᱱᱛᱟᱲᱤ ᱯᱟᱹᱨᱥᱤ ᱨᱚᱱᱚᱲ ᱯᱩᱛᱷᱤ ᱫᱚ ᱯᱚᱱᱰᱤᱛ ᱨᱚᱜᱷᱩᱱᱟᱛᱷ ᱢᱩᱨᱢᱩ ᱜᱮ ᱚᱞ ᱞᱮᱫ ᱛᱷᱮᱼᱟ ᱾
ᱟᱪᱪᱷᱟ ᱾
ᱚᱱᱟ ᱨᱮᱱᱟᱜ ᱤᱩᱛᱩᱢ ᱫᱚ ᱨᱚᱱᱚᱲ ᱛᱟᱦᱮᱸ ᱠᱟᱱ ᱛᱟᱦᱮᱫᱼᱟ᱾
ᱟᱪᱪᱷᱟ ᱟᱪᱪᱷᱟ ᱟᱪᱪᱷᱟ ᱮᱠᱫᱚᱢ ᱮᱠᱫᱚᱢ ᱚᱱᱟ ᱨᱮᱱᱟᱜ ᱧᱩᱛᱩᱢ ᱫᱚ ᱨᱚᱱᱚᱲ ᱜᱮ ᱛᱟᱦᱮᱸ ᱠᱟᱱᱟ ᱴᱷᱤᱠ ᱴᱷᱤᱠ ᱴᱷᱤᱠ ᱴᱷᱤᱠ ᱾ ᱟᱹᱰᱤ ᱢᱚᱡᱽ ᱟᱨ ᱢᱤᱫᱴᱮᱱ ᱞᱤᱧ ᱠᱩᱞᱤ ᱛᱚᱨᱟᱭᱮᱫ ᱵᱤᱱᱟ ᱚᱱᱟ ᱥᱟᱶ ᱛᱮᱜᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱦᱟᱸ ᱫᱚ ᱯᱩᱭᱞᱩ ᱚᱞ ᱯᱩᱛᱷᱤ ᱨᱮᱱᱟᱜ ᱧᱩᱛᱩᱢ ᱧᱩᱛᱩᱢ ᱪᱮᱜ ᱢᱟᱥᱮ ᱞᱟᱹᱭ
ᱦᱮᱸ ᱜᱚᱝᱠᱮ ᱟᱹᱠᱤᱱᱟᱜ ᱯᱳᱭᱞᱩ ᱚᱞ ᱯᱩᱛᱷᱤ ᱨᱮᱱᱟᱜ ᱧᱩᱛᱩᱢ ᱫᱚ ᱚᱞ ᱪᱮᱢᱮᱫ ᱥᱮ ᱪᱮᱫ ᱜᱚᱝ ᱴᱷᱤᱠ ᱜᱤᱞᱤᱧ ᱢᱮᱱ ᱠᱟᱫᱟ ᱛᱚ?
ᱮᱠᱫᱚᱢ ᱮᱠᱫᱚᱢ ᱮᱠᱫᱚᱢ ᱜᱚᱝᱠᱮ ᱚᱞ ᱪᱮᱢᱮᱫ ᱜᱮ ᱛᱟᱦᱮᱸ ᱠᱟᱱᱟ ᱴᱷᱤᱠ ᱟᱹᱰᱤ ᱢᱚᱡᱽ ᱾
ᱛᱟᱦᱚᱞᱮ ᱜᱚᱝᱠᱮ ᱟᱹᱞᱤᱧᱟᱜ ᱦᱚᱸ ᱢᱤᱫᱴᱟᱝ ᱠᱩᱠᱞᱤ ᱢᱮᱱᱟᱜ ᱠᱟᱫᱟ ᱢᱟᱱᱮ ᱯᱚᱱᱰᱤᱛ ᱨᱚᱜᱷᱩᱱᱟᱛᱷ ᱢᱩᱨᱢᱩ ᱰᱚ ᱚᱠ ᱠᱟ ᱤᱥᱠᱩᱞ ᱠᱷᱚᱱ ᱢᱮᱴᱨᱤᱠ ᱮ ᱯᱟᱥ ᱞᱮᱫ ᱵᱟᱰᱟᱭ ᱢᱮᱱᱟᱜ ᱛᱟᱢᱟ?
ᱟᱪᱪᱷᱟ ᱟᱹᱞᱤᱧ ᱜᱚᱝᱠᱮ ᱟᱹᱵᱤᱱᱟᱜ ᱠᱩᱠᱞᱤ ᱨᱮᱱᱟᱜ ᱛᱮᱞᱟ ᱟᱹᱞᱤᱧ ᱞᱟᱹᱭ ᱨᱮᱱᱟᱜ ᱞᱤᱧ ᱟ ᱪᱮᱥ ᱴᱟᱭ ᱫᱟ ᱦᱮᱸ ᱟᱠᱤᱱ ᱫᱚ ᱢᱤᱫ ᱜᱮᱥᱟᱭ ᱟᱨᱮᱥᱟᱭ ᱵᱟᱨᱜᱮᱞ ᱤᱨᱟᱹᱞ ᱟᱠᱷᱟᱱ ᱢᱤᱫ ᱜᱮᱥᱟᱭ ᱟᱨᱮᱥᱟᱭ ᱵᱟᱨᱜᱮᱞ ᱤᱨᱟᱹᱞ ᱥᱟᱞ ᱾ ᱡᱟᱦᱟᱸ ᱫᱚ ᱵᱟᱨᱤᱯᱟᱫᱟ ᱨᱮᱱᱟᱜ ᱡᱟᱦᱟᱸ ᱢᱚᱭᱩᱨᱵᱷᱚᱸᱡᱽ ᱦᱟᱭ ᱤᱥᱠᱩᱞ ᱟ ᱠᱷᱚᱱ ᱠᱤᱱᱛᱩ ᱢᱮᱴᱨᱤᱠ ᱠᱤᱱ ᱯᱷᱟᱥ ᱞᱮᱫᱟ ᱴᱷᱤᱠ ᱞᱤᱧ ᱢᱮᱱ ᱮᱫᱟ ᱛᱚ?
ᱮᱠᱫᱚᱢ ᱜᱚᱝᱠᱮ ᱟᱹᱰᱤ ᱡᱚᱛᱷᱟᱛ ᱜᱮᱵᱤᱱ ᱞᱟᱹᱭ ᱠᱮᱫᱟ ᱾
ᱴᱷᱤᱠ ᱴᱷᱤᱠ ᱾ ᱟᱨ ᱚᱱᱟ ᱥᱟᱶᱛᱮᱜᱮ ᱜᱚᱝᱠᱮ ᱟᱹᱞᱤᱧ ᱟᱨ ᱢᱤᱫᱴᱮᱱ ᱠᱩᱠᱞᱤ ᱞᱤᱧ ᱛᱚᱸᱜᱮ ᱛᱚᱨᱟᱣᱟᱜ ᱠᱟᱱᱟ ᱞᱟᱹᱭᱵᱤᱱ ᱥᱮ ᱯᱚᱱᱰᱤᱛ ᱨᱚᱜᱷᱩᱱᱟᱛᱷ ᱢᱩᱨᱢᱩ ᱫᱚ ᱜᱩᱨᱩ ᱜᱚᱝᱠᱮ ᱩᱯᱟᱹᱫᱷᱤ ᱚᱠᱚᱭ ᱮᱢᱟᱫᱮ ᱛᱟᱦᱮᱸᱫ?
ᱮᱠᱫᱚᱢ ᱟᱹᱰᱤ ᱟᱹᱰᱤ ᱡᱚᱛᱷᱟᱴ ᱠᱩᱠᱞᱤ ᱜᱮᱵᱮᱱ ᱫᱚᱦᱚ ᱠᱟᱫᱟ ᱜᱚᱝᱠᱮ ᱾ ᱦᱮᱸ ᱡᱟᱦᱟᱸ ᱫᱚ ᱢᱤᱫ ᱜᱮᱥᱟᱭ ᱟᱨᱮ ᱥᱟᱭ ᱢᱚᱬᱮ ᱜᱮᱞ ᱯᱩᱱ ᱥᱟᱞ ᱨᱮ ᱢᱚᱭᱩᱨᱵᱷᱚᱸᱡᱽ ᱟᱹᱰᱤᱵᱟᱹᱥᱤ ᱢᱚᱦᱟᱥᱚᱵᱷᱟ ᱯᱟᱦᱟᱴᱟ ᱠᱷᱚᱱ ᱟᱹᱠᱤᱱ ᱰᱚ ᱜᱩᱨᱩ ᱜᱚᱝᱠᱮ ᱩᱯᱟᱹᱫᱤ ᱠᱚ ᱮᱢᱟᱜ ᱠᱤᱱ ᱛᱟᱦᱮᱸᱜᱼᱟ ᱦᱮᱸ ᱵᱟᱝ?
ᱮᱠᱫᱚᱢ ᱮᱠᱫᱚᱢ ᱮᱠ ᱮᱠᱫᱚᱢ ᱮᱠᱫᱚᱢ ᱜᱚᱝᱠᱮ ᱟᱹᱰᱤ ᱢᱚᱸᱡᱽ ᱟᱹᱰᱤ ᱢᱚᱸᱡᱽ ᱟᱹᱵᱤᱱ ᱮᱠᱫᱚᱢ ᱟᱹᱰᱤ ᱴᱷᱤᱠ ᱵᱤᱱ ᱢᱮᱱ ᱠᱟᱫᱟ ᱮᱠᱫᱚᱢ ᱚᱸᱰᱮ ᱠᱷᱚᱱ ᱜᱮ ᱥᱟᱹᱨᱤ ᱜᱮ ᱾ ᱟᱸ ᱩᱱᱠᱤᱱᱟᱜ ᱯᱩᱭᱞᱳ ᱩᱯᱟᱹᱫᱷᱤ ᱫᱚ ᱠᱤᱱᱛᱩ ᱦᱮᱡ ᱞᱮᱱ ᱛᱟᱭ ᱛᱟᱦᱮᱸᱫ ᱜᱩᱨᱩ ᱜᱚᱝᱠᱮ ᱩᱯᱟᱹᱫᱦᱤ ᱫᱚ ᱴᱷᱤᱠ ᱾
ᱛᱟᱦᱞᱮ ᱜᱚᱝᱠᱮ ᱟᱨ ᱢᱤᱫᱴᱟᱝ ᱟᱹᱞᱤᱧᱟᱜ ᱠᱩᱠᱞᱤ ᱢᱮᱱᱟᱜ ᱟᱠᱟᱫᱟ? ᱡᱟᱦᱟᱸ ᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱟᱠᱟᱜ ᱫᱟᱲᱮᱜᱮ ᱫᱷᱚᱱ ᱫᱚ ᱪᱮᱫ ᱠᱟᱱᱟ?
ᱟᱪᱪᱷᱟ ᱱᱚᱣᱟ ᱟᱹᱰᱤ ᱢᱤᱫᱴᱮᱱ ᱢᱟᱨᱟᱝ ᱠᱩᱠᱞᱤ ᱵᱤᱱ ᱠᱩᱞᱤ ᱠᱟᱜ ᱞᱤᱧᱟᱹ ᱥᱟᱹᱨᱤᱜᱮ ᱱᱚᱣᱟ ᱨᱮᱱᱟᱜ ᱛᱟᱞᱟ ᱟᱹᱰᱤ ᱦᱚᱲᱜᱮ ᱵᱟᱝᱠᱚ ᱵᱟᱲᱟᱭ ᱞᱮᱠᱟᱞᱤᱧ ᱟᱹᱭ ᱢᱟᱱᱮ ᱢᱚᱱᱮᱭᱟ ᱾ ᱫᱟᱲᱮᱜᱮ ᱫᱷᱚᱱ ᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱟᱠᱟᱫ ᱢᱤᱫ ᱧᱩᱛᱩᱢᱟᱱ ᱠᱤᱱᱛᱩ ᱱᱚᱣᱟ ᱫᱚ ᱜᱟᱭᱟᱱ ᱯᱩᱛᱷᱤ ᱠᱟᱱ ᱛᱟᱭᱟ ᱴᱷᱤᱠ ᱞᱤᱧ ᱢᱮᱱ ᱫᱟᱛᱚ?
ᱮᱠᱫᱚᱢ ᱜᱚᱝᱠᱮ ᱮᱠᱫᱚᱢ ᱟᱪᱪᱷᱟ ᱟᱹᱰᱤ ᱵᱮᱥ ᱜᱮᱵᱤᱱ ᱞᱟᱹᱭ ᱠᱟᱫᱟ ᱮᱠᱫᱚᱢ ᱾
ᱟᱜ ᱜᱚᱝᱠᱮ ᱚᱱᱟ ᱥᱟᱶᱛᱮ ᱢᱤᱫᱴᱮᱱ ᱠᱩᱠᱞᱤ ᱞᱤᱧ ᱛᱚᱸᱜᱮ ᱛᱚᱨᱟᱣᱟᱜ ᱠᱟᱱᱟ ᱮᱥᱮᱠᱟ ᱡᱟᱦᱟᱸ ᱠᱚ ᱢᱮᱛᱟᱜ ᱠᱟᱱᱟ ᱮᱥᱮᱠᱟ ᱡᱟᱦᱟᱸ ᱫᱚ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱾ ᱟᱪᱷᱟ ᱞᱟᱹᱭ ᱵᱤᱱ ᱥᱮ, ᱱᱚᱣᱟ ᱫᱚ ᱛᱤᱥ ᱵᱮᱨᱮᱫ ᱞᱮᱱᱟ?
ᱦᱮᱸ ᱜᱚᱝᱠᱮ ᱮᱠᱫᱚᱢ ᱡᱟᱦᱟᱸ ᱫᱚ᱾ ᱮᱥᱮᱠᱟ ᱵᱚᱞᱮᱴ ᱟᱹᱫᱤᱵᱟᱹᱥᱤ ᱥᱟᱶᱛᱟ
ᱞᱟᱠᱪᱟᱨ ᱥᱮᱢᱞᱮᱫ ᱚᱱᱟ ᱫᱚ, ᱢᱤᱫ ᱜᱮᱥᱟᱭ ᱟᱨᱮ ᱥᱟᱭ ᱛᱩᱨᱩᱭ ᱜᱮᱞ ᱵᱟᱨ ᱥᱟᱞ ᱨᱮ᱾ ᱯᱚᱱᱰᱤᱛ ᱨᱚᱜᱷᱩᱱᱟᱛᱷ ᱢᱩᱨᱢᱩᱣᱟᱜ ᱟᱹᱭᱩᱨ ᱛᱮ ᱜᱮ ᱵᱮᱨᱮᱫ ᱞᱮᱱ ᱛᱟᱦᱮᱸᱜ-ᱟ ᱱᱚᱣᱟ ᱫᱚ᱾
ᱮᱠᱫᱚᱢ ᱴᱷᱤᱠ ᱮᱫᱚᱢ ᱴᱷᱤᱠ᱾ ᱦᱮᱸ ᱴᱷᱤᱠ ᱱᱚᱣᱟ ᱨᱮᱱ ᱮᱱᱵᱷᱮᱱᱴᱟᱨ ᱥᱮ ᱱᱚᱣᱟ ᱨᱮᱱᱟᱜ ᱟᱹᱭᱩᱨᱤᱡ ᱫᱚ ᱠᱤᱱᱛᱩ ᱯᱚᱸᱱᱰᱮᱛ ᱨᱩᱹᱜᱷᱩᱱᱟᱛ ᱢᱩᱨᱢᱩ ᱜᱮ ᱛᱟᱦᱮᱸ ᱠᱟᱱᱟᱭ᱾ ᱴᱷᱤᱠ ᱴᱷᱤᱠ ᱴᱷᱤᱠ ᱴᱷᱤᱠ ᱴᱷᱤᱠ ᱟᱹᱰᱤ ᱢᱚᱡᱽ ᱜᱚᱝᱠᱮ᱾
ᱛᱟᱦᱚᱸᱞᱮ ᱜᱚᱝᱠᱮ ᱟᱞᱤᱧᱟᱜ ᱦᱚᱸ ᱟᱨ ᱢᱤᱫ ᱴᱟᱝ ᱟᱨ ᱢᱤᱫ ᱴᱟᱝ ᱫᱟᱢᱟᱱ ᱠᱩᱠᱞᱤ ᱜᱮ ᱢᱮᱱᱟᱜ ᱠᱟᱫᱟ?
ᱦᱮᱸ ᱜᱚᱝᱠᱮ ᱞᱟᱹᱭ ᱵᱤᱱ ᱢᱟ᱾
ᱛᱟᱦᱚᱸᱞᱮ ᱯᱚᱸᱱᱰᱮᱛ ᱨᱟᱹᱜᱷᱩᱱᱟᱛᱷ ᱢᱩᱨᱢᱩ ᱣᱟᱜ ᱵᱟᱯᱞᱟ ᱫᱚ ᱚᱠᱚᱭ ᱥᱟᱜ ᱛᱮ ᱦᱩᱭ ᱞᱮᱱ ᱛᱟᱦᱮᱸ ᱛᱮ?
ᱦᱩᱸ᱾ ᱟᱹᱰᱤ ᱢᱮᱫ ᱴᱮᱡ ᱡᱚᱛᱷᱟᱛ ᱡᱚᱛᱷᱟᱛ ᱠᱩᱠᱞᱤ ᱵᱤᱱ ᱠᱩᱞᱤ ᱠᱟᱫ ᱞᱤᱧᱟᱹ, ᱪᱮᱥᱴᱟᱭ ᱫᱟᱹᱞᱤᱧ ᱱᱚᱣᱟ ᱨᱮᱱᱟᱜ ᱠᱩᱠᱞᱤ ᱨᱮᱱᱟᱜ ᱛᱮᱞᱟ ᱮᱢ ᱨᱮᱱᱟᱜ? ᱟᱻ ᱯᱚᱸᱱᱰᱮᱛ ᱨᱟᱹᱜᱷᱩᱱᱟᱛᱷ ᱢᱩᱨᱢᱩᱣᱟᱜ ᱡᱟᱦᱟᱸ ᱵᱟᱯᱞᱟ ᱫᱚ, ᱱᱚᱣᱟ ᱫᱚ ᱟᱜ ᱱᱦᱟᱨ ᱵᱟᱥᱠᱮ ᱦᱮᱸ ᱱᱦᱟᱨ ᱵᱟᱥᱠᱮ᱾ ᱡᱟᱦᱟᱸ ᱫᱚ ᱱᱩᱭ ᱞᱟᱦᱟ ᱛᱮᱫᱚ ᱠᱤᱱᱛᱩ ᱟᱨ ᱡᱟᱦᱟᱸ ᱫᱚ ᱱᱤᱛᱳᱜ ᱵᱟᱯᱞᱟ ᱯᱚᱨ ᱫᱚ ᱱᱚᱦᱟᱨ ᱢᱟᱡᱷᱤ ᱥᱟᱶ ᱦᱚᱸᱭ ᱥᱟᱶ ᱛᱮ ᱠᱤᱱᱛᱩ ᱦᱩᱭᱞᱱ ᱛᱟᱭᱟ, ᱴᱷᱤᱠᱞᱤᱧ ᱢᱮᱱ ᱫᱟ ᱛᱚ᱾
ᱦᱳᱭ ᱦᱳᱭ ᱜᱚᱝᱠᱮ ᱮᱠᱫᱚᱢ᱾
ᱴᱷᱤᱠ ᱴᱷᱤᱠ ᱴᱷᱤᱠ᱾ ᱚᱱᱟ ᱥᱟᱶ ᱛᱮᱜᱮ ᱟᱨ ᱢᱮᱫ ᱴᱮᱱ ᱠᱩᱠᱞᱤ ᱞᱤᱧ ᱛᱚᱸᱜᱮ ᱛᱚᱨᱟᱣᱟᱜ ᱠᱟᱱᱟ᱾ ᱯᱚᱸᱱᱰᱮᱛ ᱨᱟᱹᱜᱷᱩᱱᱟᱛᱷ ᱢᱩᱨᱢᱩ ᱫᱚ᱾ ᱪᱮᱫ ᱠᱟᱹᱢᱤᱨᱮ, ᱮ ᱥᱮᱞᱮᱫᱮ ᱛᱟᱦᱮᱸ ᱠᱟᱱᱟ ᱞᱟᱹᱭ ᱵᱤᱱ ᱥᱮ?
ᱦᱮᱸ ᱮᱠᱫᱚᱢ ᱟᱹᱰᱤ ᱡᱚᱛᱷᱟᱛ ᱠᱩᱠᱞᱤ, ᱦᱮᱸ ᱜᱚᱝᱠᱮ ᱟᱹᱠᱤᱱ ᱫᱚ ᱢᱟᱪᱮᱫ ᱟᱨ ᱥᱟᱶᱛᱟ ᱥᱩᱥᱟᱹᱨᱤᱭᱟᱹ ᱚᱱᱚᱞᱤᱭᱟᱹ ᱞᱮᱠᱟ ᱛᱮᱦᱚᱸ ᱠᱟᱹᱢᱤ ᱨᱮ ᱥᱮᱞᱮᱫ ᱠᱤᱱ ᱛᱟᱦᱮᱸ ᱠᱟᱱ ᱛᱟᱦᱮᱸᱫ᱾ ᱯᱚᱸᱱᱰᱮᱛ ᱨᱟᱹᱜᱷᱩᱱᱟᱛᱷ ᱢᱩᱨᱢᱩ᱾
ᱛᱟᱦᱚᱸᱞᱮ ᱜᱚᱝᱠᱮ ᱟᱰᱤ ᱡᱚᱛᱷᱟᱛ ᱛᱮᱞᱟ ᱵᱤᱱ ᱮᱢ ᱟᱠᱟᱫᱟ ᱟᱹᱰᱤ ᱡᱚᱛᱷᱟᱛ᱾
ᱚᱱᱟ ᱥᱟᱶᱛᱮ ᱜᱚᱝᱠᱮ ᱟᱨ ᱢᱤᱫ ᱴᱟᱝ ᱠᱩᱠᱞᱤ ᱢᱮᱱᱟᱜ ᱛᱟᱹᱞᱤᱧᱟ ᱟᱹᱞᱤᱧᱟᱜ᱾
ᱢᱟ ᱞᱟᱹᱭ ᱵᱤᱱ ᱜᱚᱝᱠᱮ ᱢᱟ᱾
ᱛᱟ ᱦᱚᱸᱞᱮ ᱚᱞ ᱪᱤᱠᱤ ᱫᱚ ᱛᱤᱱᱟᱹᱜ ᱜᱚᱴᱟᱝ ᱟᱠᱷᱚᱨ ᱢᱮᱱᱟᱜ ᱟᱠᱟᱫᱟ?
ᱟᱪᱪᱷᱟ ᱦᱟ ᱡᱟ ᱟᱹᱰᱤ ᱢᱚᱡᱽ ᱠᱩᱠᱞᱤ ᱢᱤᱫᱴᱮᱱᱤᱧ ᱫᱚᱦᱚᱸ ᱠᱟᱫᱟ᱾ ᱪᱮᱥᱴᱟᱭ ᱫᱟᱞᱤᱧ ᱱᱚᱣᱟ ᱦᱚᱸ, ᱟ ᱞᱟᱹᱭ ᱨᱮᱱᱟᱜ ᱜᱮ ᱟᱠᱷᱟᱱ᱾ ᱚᱞ ᱪᱤᱠᱤ ᱨᱮ ᱟ ᱚᱞ ᱪᱤᱠᱤ ᱨᱮ ᱯᱮᱜᱮᱞ, ᱯᱮᱜᱮᱞ ᱜᱚᱴᱟᱝ ᱠᱤᱱᱛᱩᱱ ᱟᱠᱷᱚᱨ ᱢᱮᱱᱟᱜ ᱠᱟᱫᱟ, ᱴᱷᱤᱠᱞᱤᱧ ᱢᱮᱱ ᱫᱟᱛᱚ᱾
ᱦᱳᱭ ᱦᱳᱭ ᱜᱚᱝᱠᱮ ᱮᱠᱫᱚᱢ ᱟᱹᱰᱤ ᱡᱚᱛᱷᱟᱛ᱾
ᱟ ᱚᱱᱟ ᱥᱟᱶᱛᱮ ᱟᱨ ᱢᱤᱫ ᱠᱩᱞᱤ ᱞᱤᱧ ᱛᱚᱸᱜᱮ ᱛᱚᱨᱟᱣᱟᱜ ᱠᱟᱱᱟ ᱜᱚᱝᱠᱮ, ᱯᱚᱸᱱᱰᱮᱛ ᱨᱟᱹᱜᱷᱩᱱᱟᱛᱷ ᱢᱩᱨᱢᱩᱣᱟᱜ ᱚᱞ ᱟᱠᱟᱫ ᱵᱟᱨᱭᱟ ᱫᱷᱩᱛᱤ ᱨᱮ, ᱪᱮᱫ ᱤᱫᱤ ᱠᱟᱛᱮᱫ ᱮ ᱚᱞ ᱢᱮᱱᱟᱜ-ᱟ ᱞᱟᱹᱭ ᱵᱤᱱ ᱥᱮ ᱢᱟ?
ᱫᱷᱚᱨᱚᱢ ᱥᱮᱨᱮᱸᱧ ᱵᱟᱝ ᱜᱚᱝᱠᱮ᱾